ᱦᱮᱞᱳ ᱜᱚᱝᱠᱮ᱾
ᱦᱮᱸ ᱡᱚᱸᱦᱟᱨ ᱜᱮ ᱜᱚᱢᱠᱮ᱾ ᱦᱮᱸ ᱛᱟᱦᱚᱞᱮ ᱪᱮᱫ ᱦᱮᱸ ᱱᱟᱯᱟᱭ ᱵᱟᱲᱟ ᱜᱮ᱾ ᱪᱮᱫ ᱠᱚᱵᱤᱱ ᱪᱤᱠᱟᱹ ᱵᱟᱲᱟᱭᱫᱟ ᱱᱤᱛᱚᱜ ᱫᱚ?
ᱪᱤ ᱦᱚᱸ ᱵᱟᱝ ᱦᱚᱸᱜᱼᱚᱱᱟ ᱚᱲᱟᱜ ᱠᱚᱨᱮ ᱜᱮ᱾
ᱟᱪᱪᱷᱟ᱾
ᱦᱩᱸ᱾
ᱛᱟᱦᱚᱞᱮ ᱫᱟᱠᱟ ᱫᱟᱠᱟ ᱠᱚ ᱤᱥᱤᱱ ᱦᱩᱭ ᱵᱟᱲᱟ ᱠᱟᱱᱟ ᱥᱮ?
ᱦᱮᱸ ᱤᱥᱤᱱ ᱫᱚ ᱦᱩᱭ ᱠᱟᱱᱟ ᱦᱟᱸᱜ ᱡᱚᱢ ᱠᱚᱫᱚ ᱟᱹᱣᱨᱤ ᱦᱩᱭᱩᱜᱼᱟ᱾
ᱚ ᱛᱤᱱᱟᱹᱜ ᱚᱠᱛᱚ ᱫᱚ ᱛᱟᱦᱚᱞᱮ ᱯᱮ ᱡᱚᱢᱟ?
ᱳᱭ ᱡᱚᱢ ᱠᱚᱛᱮ ᱢᱚᱴᱟᱢᱩᱴᱤ ᱳᱭ ᱥᱟᱲᱮ ᱱᱚᱴᱟ ᱵᱟᱡᱟᱜᱼᱟ ᱫᱚᱥᱴᱟ᱾
ᱟᱪᱪᱷᱟ᱾
ᱟᱯᱮ ᱫᱚᱯᱮ ᱡᱚᱢ ᱠᱮᱫᱟ ᱥᱮ ᱪᱮᱫ?
ᱵᱟᱝᱟ ᱜᱚᱢᱠᱮ ᱮᱠᱷᱚᱱ ᱟᱹᱣᱨᱤ ᱡᱚᱢ ᱦᱳᱭᱳᱜᱼᱟ ᱡᱚᱢ ᱫᱚ ᱦᱳᱭᱳᱜᱼᱟ᱾ ᱮᱜᱸ ᱩᱜᱸ ᱱᱚ ᱵᱟᱡᱟᱜ ᱚᱠᱛᱚ ᱥᱮᱫ ᱠᱷᱚᱱ᱾
ᱩᱸᱜᱼᱼ ᱦᱩᱸ᱾
ᱜᱚᱢᱠᱮ ᱛᱟᱦᱚᱞᱮ, ᱦᱮᱸ ᱞᱟᱹᱭ ᱵᱤᱱ ᱪᱮᱫ ᱵᱤᱱ ᱞᱟᱹᱭᱫᱟ?
ᱩᱸ ᱟᱯᱮ ᱥᱮᱫ ᱫᱚ ᱫᱚᱢᱮᱭ ᱫᱟᱜ ᱠᱟᱫᱟᱼᱥᱤ?
ᱦᱮᱸ ᱜᱚᱢᱠᱮ ᱫᱚᱢᱮ ᱜᱮ ᱫᱟᱜ ᱫᱚᱭ ᱫᱟᱜ ᱟᱠᱟᱫᱟ᱾ ᱩᱱᱠᱩ ᱨᱚᱴᱮ ᱠᱚᱢᱟ ᱫᱚᱢᱮ ᱜᱮᱠᱚ ᱨᱟᱜ ᱮᱫᱟ᱾ ᱟᱸᱡᱚᱢᱮᱜ ᱜᱮᱭᱟᱵᱤᱱ ᱥᱮ ᱵᱟᱝᱟ?
ᱟᱸᱡᱚᱢᱚᱜ ᱠᱟᱱᱟ ᱟᱫᱚ, ᱴᱩ ᱚᱸᱰᱮ ᱠᱷᱚᱡ ᱮᱪᱟᱜᱨᱮ‌ ᱪᱟᱞᱟᱣ ᱵᱟᱝ ᱜᱟᱱᱚᱜᱼᱟ?
ᱜᱚᱢᱠᱮ ᱟᱼᱢᱟᱱᱮ ᱫᱚᱢᱮᱜᱮ ᱥᱟᱰᱮ ᱟᱸᱡᱚᱢᱚᱜ ᱠᱟᱱᱛᱮ?
ᱦᱩᱸ ᱦᱟᱞᱠᱟ ᱠᱟᱛᱮ ᱟᱸᱡᱚᱢᱚᱜ ᱠᱟᱱᱟ ᱯᱨᱚᱵᱞᱮᱢ ᱵᱟᱝ ᱦᱩᱭᱩᱜᱼᱟ ᱛᱚ?
ᱜᱚᱢᱠᱮ ᱱᱚᱣᱟ ᱞᱤᱭᱮ ᱫᱚ ᱢᱚᱱᱮ ᱦᱚᱪᱪᱷᱮ ᱯᱨᱚᱵᱞᱮᱢ ᱫᱚ ᱵᱟᱝ ᱦᱳᱭᱳᱜ-ᱟ ᱱᱟ᱾
ᱚ ᱛᱟᱦᱚᱞᱮ ᱠᱷᱟᱡ ᱫᱚ ᱴᱷᱤᱠ ᱜᱮᱭᱟ ᱚᱥᱩᱵᱤᱫᱷᱟ ᱵᱟᱹᱱᱩᱜᱼᱟ᱾
ᱦᱚᱸ᱾
ᱩᱸ ᱛᱟᱦᱞᱮ ᱦᱩᱲᱩ ᱠᱚᱯᱮ ᱨᱚᱦᱚᱭ ᱠᱮᱫᱟ?
ᱦᱮᱸ ᱦᱩᱲᱩ ᱠᱚᱫᱚ ᱨᱚᱦᱚᱭ ᱪᱟᱞᱟᱜ ᱠᱟᱱᱟ ᱟᱨᱠᱤ᱾
ᱩᱸ᱾
ᱟᱹᱵᱤᱱ ᱴᱷᱮᱡ ᱫᱚ?
ᱟᱞᱮᱥᱮᱫ ᱫᱚ ᱦᱟᱸᱜ ᱟᱹᱣᱨᱤ ᱞᱮ ᱫᱷᱩᱨᱟᱹᱜᱼᱟ ᱢᱟᱱᱮ ᱫᱟᱜ ᱠᱚᱢ ᱧᱚᱜ ᱜᱮᱭᱟ ᱟᱨᱠᱤ᱾
ᱚ
ᱫᱟᱜ ᱫᱚᱭ ᱫᱟᱜᱫᱟᱭ ᱠᱤᱱᱛᱩ ᱥᱮ ᱠᱷᱮᱛ ᱨᱮ ᱛᱮ ᱵᱟᱝ ᱛᱤᱜᱩᱱ ᱠᱟᱱᱟ ᱢᱟᱱᱮ ᱦᱩᱲᱩ ᱨᱚᱦᱚᱭ ᱞᱮᱠᱟ ᱫᱚ ᱵᱟᱝ ᱫᱟ ᱵᱟᱭ ᱫᱟᱜᱼᱫᱟ᱾
ᱟᱪᱪᱷᱟ ᱜᱚᱢᱠᱮ ᱟᱹᱞᱤᱧ ᱢᱤᱫᱴᱮᱱ ᱞᱤᱧ ᱠᱩᱠᱞᱤ ᱵᱤᱱᱟ?
ᱦᱩᱸ ᱦᱩᱸ᱾
ᱜᱚᱢᱠᱮ ᱟᱵᱤᱱᱟᱜ ᱢᱟᱱᱮ ᱴᱟᱭᱴᱮᱞ ᱞᱤᱧ ᱠᱚᱭᱚᱜ ᱟᱫᱟ ᱛᱚ ᱦᱟᱸᱥᱫᱟᱜ
ᱦᱩᱸ ᱦᱩᱸ᱾
ᱟᱫᱚ ᱟᱫᱚ ᱟᱹᱵᱤᱱ ᱫᱚ ᱢᱟᱱᱮ ᱦᱟᱸᱥᱫᱟ ᱫᱚ ᱟᱹᱰᱤ ᱨᱚᱠᱚᱢ ᱦᱟᱸᱥᱫᱟ ᱠᱚ ᱛᱟᱦᱮᱱ ᱜᱮᱭᱟ ᱛᱚ?
ᱦᱩᱸ᱾
ᱟᱫᱚ ᱟᱹᱵᱤᱱ ᱠᱚᱣᱟᱜ ᱫᱚ ᱪᱮᱫ ᱠᱚ ᱵᱚᱸᱜᱟ ᱵᱩᱨᱩ ᱠᱚ ᱵᱟᱝ ᱪᱟᱞᱟᱜ ᱛᱟᱹᱵᱤᱱᱟ? ᱥᱮ ᱡᱷᱚᱛᱚᱣᱟᱜ ᱜᱮ ᱪᱟᱞᱟᱜ ᱛᱟᱹᱵᱤᱱᱟ ᱠᱟᱹᱴᱤᱡ ᱵᱤᱱ ᱞᱟᱹᱭᱼᱼ
ᱟᱹᱞᱤᱧᱟᱜ ᱵᱟᱲᱟᱭ ᱞᱮᱠᱟᱛᱮ ᱟᱨᱠᱤᱼᱼ
ᱦᱮᱸ᱾
ᱪᱟᱞᱟᱣ ᱠᱚᱫᱚ ᱦᱟᱸᱜ ᱢᱟᱱᱮ ᱢᱚᱴᱟ ᱢᱩᱴᱤ ᱡᱷᱚᱛᱚ ᱜᱮ ᱪᱟᱞᱟᱜᱼᱟ ᱟᱨᱠᱤ᱾
ᱟᱪᱪᱷᱟ᱾
ᱦᱩᱸ ᱢᱟᱱᱟ ᱵᱟᱨᱚᱱ ᱫᱚ ᱵᱟᱹᱱᱩᱜᱼᱟ᱾
ᱢᱟᱱᱮ ᱪᱮᱫ ᱦᱚᱸ ᱢᱟᱱᱟ ᱵᱟᱨᱚᱱ ᱫᱚ ᱵᱟᱹᱱᱩᱜ ᱟᱱᱟ᱾
ᱵᱟᱝ ᱵᱟᱝ᱾
ᱟᱰᱤ ᱱᱟᱯᱟᱭ᱾
ᱩᱸᱼᱼ
ᱜᱚᱝᱠᱮ ᱟᱹᱞᱤᱧ ᱢᱟᱛᱚ ᱟᱹᱞᱤᱧ ᱦᱚᱸ ᱟᱹᱵᱤᱱ ᱞᱮᱠᱟᱜᱮ ᱴᱟᱭᱴᱮᱞ ᱢᱟ ᱮᱠᱤ ᱜᱮ ᱛᱟᱞᱤᱧᱟ᱾ ᱠᱤᱱᱛᱩ ᱟᱹᱞᱤᱧ ᱢᱟ ᱟᱹᱰᱤ ᱠᱤᱪᱷᱩ ᱜᱮ ᱵᱟᱝ ᱜᱟᱱᱚᱜ ᱛᱟᱹᱞᱤᱧᱟ ᱾
ᱟᱪᱪᱷᱟ ᱪᱮᱫ ᱠᱚᱛᱚ ᱢᱳᱴᱟᱢᱩᱴᱤ?
ᱟᱼᱛᱮ ᱜᱚᱢᱠᱮ ᱱᱚᱣᱟ ᱜᱮᱞᱤᱧ ᱞᱟᱹᱭᱟ ᱡᱮ ᱟᱹᱞᱤᱧ ᱫᱚ ᱩᱱᱠᱩ ᱜᱮᱰᱮ ᱵᱤᱱ ᱧᱮᱞ ᱟᱠᱟᱫ ᱠᱚᱣᱟ ᱥᱮ?
ᱦᱩᱸ ᱦᱩᱸ ᱾
ᱩᱱᱠᱩ ᱢᱟᱨᱟᱝ ᱢᱟᱨᱟᱝ ᱜᱮᱰᱮ ᱞᱟᱹᱴᱩ ᱞᱟᱹᱴᱩ ᱠᱚ?
ᱦᱩᱸ᱾
ᱩᱱᱠᱩ ᱢᱟ ᱟᱹᱞᱤᱧ ᱠᱚ ᱧᱮᱞ ᱞᱮᱠᱷᱟᱱ ᱜᱮᱠᱚ ᱜᱟᱡᱮ ᱠᱚ ᱨᱟᱜ ᱟᱹᱞᱤᱧᱟ᱾
ᱩᱸ ᱾
ᱟᱫᱚ ᱩᱱᱠᱩ ᱠᱚ ᱧᱮᱞ ᱞᱮᱠᱷᱟᱱ ᱜᱮ ᱟᱹᱞᱤᱧ ᱠᱚ ᱨᱟᱜ ᱟᱹᱞᱤᱧ ᱠᱷᱟᱱ ᱫᱚ ᱟᱫᱚᱞᱤᱧ ᱜᱚᱴ ᱟᱠᱚ ᱠᱷᱟᱱ ᱜᱮᱠᱚ ᱛᱟᱦᱟ ᱡᱚᱱᱚᱜᱼᱟ ᱾
ᱚᱻ ᱟᱪᱷᱟ ᱾
ᱟᱨ ᱜᱚᱝᱠᱮ ᱟᱨᱦᱚᱸ ᱢᱮᱱᱟᱜ ᱠᱚ ᱟᱹᱞᱤᱧᱟᱜ ᱟᱹᱰᱤ ᱟᱹᱰᱤ ᱟᱭᱢᱟ ᱜᱟᱱ ᱡᱤᱱᱤᱥ ᱜᱮ ᱾ ᱡᱮ ᱟᱞᱮ ᱵᱷᱟᱹᱜᱟᱹᱲᱤ ᱨᱮᱞᱮ ᱵᱚᱸᱜᱟ ᱵᱩᱨᱩᱜ ᱜᱮᱭᱟ ᱾
ᱦᱮᱸ ᱾
ᱛᱟᱦᱚᱞᱮ ᱟᱹᱵᱤᱱ ᱫᱚ ᱵᱚᱸᱜᱟ ᱵᱩᱨᱩᱜ ᱜᱮᱭᱟ ᱵᱤᱱ ᱥᱮ ᱵᱟᱝᱟ ᱚᱱᱠᱟ ᱵᱷᱟᱹᱜᱟᱹᱨᱤ ᱵᱚᱸᱜᱟ ᱵᱩᱨᱩ?
ᱵᱟᱝ ᱚᱱᱠᱟ ᱫᱚ ᱵᱟᱝ ᱦᱩᱭᱩᱜ ᱛᱟᱦᱮᱱᱟ ᱟᱞᱮ ᱥᱮᱫ ᱫᱚ ᱾ ᱦᱩᱸ ᱾ ᱚᱱᱠᱟ ᱠᱚ ᱞᱟᱹᱭ ᱛᱟᱦᱮᱱᱟ ᱠᱤᱱᱛᱩ ᱟᱹᱞᱤᱧ ᱧᱮᱞ ᱵᱟᱲᱟ ᱟᱠᱟᱫᱟ ᱟᱨᱠᱤ ᱚᱱᱠᱟ ᱫᱚ ᱵᱟᱝ ᱦᱩᱭᱴᱩᱜ ᱛᱟᱦᱮᱱᱟ ᱟᱨᱠᱤ ᱾ ᱡᱟᱦᱟᱸᱭ ᱵᱮᱱ ᱞᱟᱹᱭ ᱠᱮᱜ ᱢᱟᱨᱟᱝ ᱢᱟᱨᱟᱝ ᱜᱮᱰᱮ ᱟᱨᱠᱤ ᱾ ᱦᱮᱸ ᱦᱮᱸ ᱦᱮᱸ ᱾ ᱠᱤᱱᱛᱩ ᱩᱱᱠᱩ ᱥᱩᱨ ᱠᱚ ᱪᱟᱞᱟᱣ ᱵᱟᱲᱟ ᱦᱩᱭ ᱟᱠᱟᱱᱟ ᱟᱨ ᱠᱤᱱᱛᱩ ᱚᱱᱠᱟ ᱫᱚ ᱵᱟᱝ ᱦᱩᱭ ᱵᱟᱲᱟᱣ ᱟᱠᱟᱱᱟ ᱾
ᱟᱪᱷᱟ ᱦᱳᱭᱛᱳ ᱟᱵᱤᱱᱟᱜ ᱫᱚ ᱦᱳᱭᱛᱳ ᱪᱟᱞᱟᱜ ᱜᱮᱭᱟ ᱡᱷᱚᱛᱚ ᱠᱤᱪᱷᱩ ᱜᱮ ᱤᱱ ᱦᱮᱸ ᱠᱤᱱᱛᱩ ᱟᱹᱞᱤᱧ ᱢᱟ ᱡᱮᱢᱚᱱ ᱟᱨᱦᱚᱸ ᱢᱮᱱᱟᱜᱼᱟ ᱾
ᱦᱮᱸ ᱾
ᱢᱟᱱᱮ ᱧᱮᱞ ᱟᱠᱟᱫ ᱜᱮᱭᱟ ᱵᱤᱱ ᱛᱚ ᱡᱟᱦᱟᱸ ᱥᱟᱫᱟ ᱪᱩᱲᱤ ᱠᱚ ᱢᱟᱱᱮ ᱥᱟᱱ ᱠᱷᱟ ᱡᱟᱦᱟᱸ ᱠᱚ ᱞᱟᱹᱭ ᱟᱠᱟᱫᱟ ᱚᱱᱟ ᱠᱚ ᱚᱱᱟ ᱵᱟᱝ ᱪᱟᱹᱞᱩᱜ ᱜᱮᱛᱟᱞᱤᱧᱟ ᱟᱹᱞᱤᱧ ᱫᱚ ᱢᱟᱱᱮ ᱛᱤᱨᱞᱟᱹ
ᱦᱮᱸ ᱦᱮᱸ ᱦᱮᱸ ᱾ ᱦᱩᱸ ᱾
ᱟᱻ ᱛᱚ ᱚ-ᱟᱪᱷᱟ ᱾ ᱟᱹᱵᱤᱱ ᱤᱭᱟᱹ ᱟᱹᱰᱤ ᱱᱟᱯᱟᱭ ᱾
ᱦᱮᱸ ᱾ ᱦᱩᱸ ᱾ ᱛᱟᱦᱚᱞᱮ ᱞᱟᱹᱭ ᱮᱫᱟᱞᱤᱧ ᱟᱯᱮᱥᱮᱱ ᱫᱚ ᱪᱟᱥᱵᱟᱥ ᱫᱚ ᱢᱤᱫ ᱫᱷᱟᱣ ᱜᱮ ᱦᱩᱭᱩᱜᱼᱟ ᱥᱮ ᱵᱟᱨ ᱫᱷᱟᱣ ᱦᱩᱭᱩᱜᱼᱟ?
ᱜᱚᱝᱠᱮ ᱟᱞᱤᱧ ᱥᱮᱫ ᱫᱚ ᱟᱫᱚ ᱡᱮ ᱡᱮᱢᱚᱱ ᱟᱨᱠᱤ ᱢᱟᱱᱮ ᱡᱟᱦᱟᱸᱭ ᱠᱚᱣᱟᱜ ᱢᱤᱱᱤ ᱢᱮᱱᱟᱜ ᱟᱥᱮ ᱩᱱᱠᱩ ᱫᱚ ᱵᱟᱨ ᱫᱷᱟᱣ ᱠᱚ ᱨᱚᱦᱚᱭ ᱜᱮᱭᱟ᱾ ᱟᱨ ᱡᱟᱦᱟᱸᱭ ᱟᱠᱩᱣᱟᱜ ᱢᱤᱱᱤ ᱠᱚ ᱵᱟᱹᱱᱩᱜ ᱜᱮᱭᱟ ᱩᱱᱠᱩ ᱫᱚ ᱢᱤᱫ ᱠᱟᱴᱤ ᱜᱮᱠᱚ ᱪᱟᱥ ᱜᱮᱭᱟ ᱡᱟᱦᱟᱸ ᱚᱱᱟ ᱥᱮᱨᱢᱟ ᱡᱟᱹᱲᱤ ᱛᱮ ᱡᱟᱦᱟᱸ ᱫᱟᱜ ᱦᱤᱡᱩᱜᱼᱟ ᱥᱮ ᱾ ᱚᱱᱟ ᱛᱮᱜᱮ ᱠᱚ ᱪᱟᱥᱵᱟᱥ ᱜᱮᱭᱟ ᱠᱚ ᱾
ᱚᱻ ᱟᱫᱚ ᱚᱱᱟ ᱢᱤᱱᱤ ᱠᱷᱚᱡ ᱫᱚ ᱵᱟᱠᱚ ᱮᱢᱚᱜ ᱛᱮ ᱫᱟᱜ ᱫᱚ?
ᱜᱚᱝᱠᱮ ᱟᱫᱚ ᱢᱟᱱᱮ, ᱢᱟᱱᱮ ᱮᱢᱚᱱ ᱢᱤᱱᱤ ᱠᱚᱠᱚ ᱵᱮᱱᱟᱣ ᱠᱟᱫᱟ ᱥᱮ ᱢᱟᱱᱮ ᱡᱟᱦᱟᱸ ᱫᱚ ᱦᱚᱲ ᱮᱢᱚᱜ ᱫᱷᱟᱹᱵᱤᱡ ᱠᱩᱞᱟᱹᱜ ᱫᱷᱟᱹᱵᱤᱡ ᱫᱚ ᱵᱟᱝ ᱟᱨᱠᱤ ᱾
ᱚᱻ ᱱᱤᱡᱮ ᱞᱟᱹᱜᱤᱫ ᱜᱮ?
ᱦᱮᱸ ᱱᱤᱡᱮᱨ ᱞᱮᱠᱟᱜᱮ ᱾
ᱦᱚᱸ-ᱚ ᱱᱚᱝᱠᱟ ᱛᱟᱦᱚᱞᱮ ᱜᱚᱢ ᱟᱹᱵᱤᱱ ᱥᱮᱫ ᱫᱚ ᱛᱟᱦᱚᱞᱮ ᱢᱟᱱᱮ ᱢᱤᱫ ᱠᱟᱴ ᱥᱮ ᱵᱟᱨ ᱠᱟᱴ ᱵᱤᱱ ᱪᱟᱥ ᱜᱮᱭᱟ?
ᱟᱞᱮᱥᱮᱫ ᱦᱚᱸ ᱢᱤᱫ ᱫᱷᱟᱣ ᱜᱮ ᱮᱢᱱᱤ ᱛᱮᱜᱮ ᱫᱟᱜ ᱨᱮᱭᱟᱜ ᱚᱵᱷᱟᱵᱽ ᱾ ᱡᱩᱫᱤ ᱵᱟᱭ ᱫᱟᱜᱟ ᱛᱟᱦᱞᱮ ᱢᱤᱫ ᱫᱷᱟᱣ ᱦᱚᱸ ᱴᱷᱤᱠ ᱴᱷᱟᱠ ᱵᱟᱝ ᱦᱩᱭᱩᱜᱼᱟ ᱦᱩᱲᱩ ᱾
ᱟᱪᱪᱷᱟ ᱾
ᱦᱮᱸ
ᱱᱚᱜ-ᱚᱭ ᱡᱮᱢᱚᱱ ᱱᱤᱛᱚᱜ ᱦᱚᱸ ᱦᱟᱸᱜ ᱨᱚᱦᱚᱭ ᱟᱣᱨᱤ ᱦᱩᱭᱩᱜᱼᱟ ᱟᱨᱠᱤ ᱮᱴᱟᱜ ᱠᱚᱨᱮ ᱫᱟᱜ ᱵᱟᱲᱟᱭ ᱫᱟᱭ ᱠᱤᱱᱛᱩ ᱟᱞᱮ ᱥᱮᱱ ᱫᱚ ᱦᱟᱸᱜ ᱟᱹᱣᱨᱤᱭ ᱫᱟᱜᱟ ᱾
ᱦᱩᱲᱩ ᱨᱚᱦᱚᱭ ᱞᱮᱠᱟ ᱫᱚ ᱾
ᱟᱪᱪᱷᱟ ᱜᱚᱢᱠᱮ ᱢᱟᱱᱮ ᱡᱟᱦᱟᱸ ᱟᱸᱡᱚᱢᱚᱜ ᱛᱟᱦᱮᱸᱫ ᱡᱮ ᱢᱟᱱᱮ ᱰᱟᱹᱱ ᱥᱮ ᱵᱷᱩᱛ ᱢᱟᱱᱮ ᱚᱱᱟ ᱠᱚᱫᱚ ᱥᱟᱹᱨᱤ ᱡᱤᱱᱤᱥ ᱥᱮ ᱮᱲᱮ ᱡᱤᱱᱤᱥ ᱠᱟᱱᱟ?
ᱦᱩᱸ ᱟᱹᱞᱤᱧ ᱢᱟ ᱠᱟᱹᱴᱤᱡ ᱦᱚᱸᱵᱟᱞᱤᱧ ᱯᱟᱹᱛᱭᱟᱹᱣ ᱚᱱᱟ ᱠᱚ ᱾
ᱵᱟᱹᱵᱤᱱ ᱯᱟᱹᱛᱭᱟᱹᱜ ᱜᱮᱭᱟ, ᱮ ᱢᱟᱱᱮ ᱛᱤᱥ ᱦᱚᱸ ᱚᱱᱠᱟ ᱵᱟᱹᱵᱤᱱ ᱧᱟᱯᱟᱢ ᱵᱟᱲᱟ ᱟᱠᱟᱱ ᱜᱮᱭᱟ᱾
ᱵᱟᱝ ᱵᱟᱝ᱾ ᱵᱟᱹᱞᱤᱧ ᱧᱟᱯᱟᱢ ᱵᱟᱲᱟ ᱟᱨ ᱵᱟᱹᱞᱤᱧ ᱧᱟᱯᱟᱢ ᱟᱨᱠᱤ ᱾ᱟᱹᱞᱤᱧ ᱫᱚ ᱵᱟᱹᱞᱤᱧ ᱯᱟᱹᱛᱭᱟᱹᱣ ᱛᱟᱦᱮ ᱚᱱᱟ ᱠᱚᱫᱚ ᱮᱠᱟᱞ ᱜᱮ ᱵᱟᱝ᱾
ᱟᱪᱪᱷᱟ ᱟᱪᱪᱷᱟ, ᱛᱟᱦᱞᱮ ᱟᱹᱵᱤᱱ ᱴᱮᱫ ᱚᱝᱼᱼ ᱠᱟᱱᱟᱜ ᱢᱟᱱᱮ, ᱵᱤᱪᱟᱹᱨ ᱟᱪᱟᱨ ᱠᱚ ᱵᱟᱝ ᱦᱩᱭ ᱵᱟᱲᱟ ᱟᱠᱟᱱ ᱜᱮᱭᱟ ᱥᱮᱼᱼ
ᱵᱤᱪᱟᱹᱨ ᱵᱟᱪᱟᱨ ᱟᱹᱰᱤ ᱫᱤᱱ ᱦᱩᱭ ᱞᱮᱱᱟ ᱦᱮᱸᱥᱮ, ᱛᱚᱠᱷᱚᱱ ᱫᱚ ᱦᱚᱭᱛᱳᱼᱼ ᱠᱟᱹᱴᱤᱡ ᱧᱚᱜ ᱞᱤᱧ ᱛᱟᱦᱮᱸ ᱠᱟᱱᱟ᱾ ᱮᱠᱷᱚᱱ ᱫᱚ ᱵᱟᱝ ᱦᱩᱭ ᱟᱠᱟᱱᱟ᱾
ᱥᱮ ᱜᱚᱝᱠᱮ ᱵᱩᱡ ᱠᱮᱭᱟ ᱞᱮᱧ᱾
ᱩᱸ ᱟᱯᱮ ᱥᱮᱱ ᱫᱚ ᱪᱟᱹᱞᱩᱜ ᱠᱟᱱᱟ ᱥᱮ ᱪᱮᱫ?
ᱦᱮᱸ ᱜᱚᱝᱠᱮ ᱚᱱᱠᱟᱱᱟᱜ ᱠᱚ ᱟᱹᱰᱤᱼᱼ ᱜᱮ ᱪᱟᱞᱟᱜ ᱠᱟᱱ ᱜᱮᱭᱟ, ᱟᱹᱰᱤ ᱚᱱᱠᱟᱱ ᱦᱚᱲ ᱢᱮᱱᱟᱜ ᱠᱚᱣᱟ᱾ ᱚᱱᱠᱟ ᱦᱚᱲ ᱠᱚ ᱱᱟᱦᱟᱪᱟᱨᱮᱫ ᱠᱚ ᱜᱮᱭᱟ᱾
ᱟᱨ ᱛᱟᱦᱞᱮ ᱟᱵᱮᱱᱟᱜ ᱫᱚ ᱢᱚᱛᱟᱢᱚᱛ ᱪᱮᱜ?
ᱟᱹᱞᱤᱧᱟᱜ ᱢᱚᱛᱟᱢᱚᱛ ᱫᱚ ᱱᱚᱣᱟᱜᱮ ᱡᱮ
ᱦᱮᱸ᱾
ᱱᱚᱣᱟ ᱠᱚᱥᱚᱞ ᱫᱚ ᱟᱸᱫᱷᱟ ᱯᱟᱹᱛᱭᱟᱹᱣ ᱜᱮ ᱠᱟᱱᱟ᱾ ᱟᱫᱚ ᱦᱚᱲᱟᱜ ᱞᱟᱹᱭ ᱠᱟᱛᱷᱟ ᱟᱫᱚ ᱱᱤᱡᱮ ᱫᱚ ᱪᱮᱜ ᱮᱢ ᱵᱩᱡᱟ ᱥᱮᱢ ᱧᱮᱞ ᱟᱠᱟᱜ ᱠᱚᱣᱟ ᱥᱮ ᱪᱮᱫ ᱟᱵᱟᱼᱼ
ᱥᱟᱠᱥᱮᱥᱚᱜ ᱠᱟᱱᱟ᱾
ᱦᱩᱸ᱾
ᱢᱟᱱᱮ ᱴᱷᱤᱠ ᱴᱷᱟᱠ ᱫᱚ ᱵᱟᱝᱠᱚ ᱥᱚᱢᱟᱫᱷᱟᱱ ᱫᱟᱲᱮᱭᱟ ᱛᱟᱠᱚ ᱠᱟᱱᱟ ᱵᱤᱪᱟᱹᱨ ᱠᱚ᱾
ᱦᱩᱸ᱾ ᱛᱟᱦᱚᱞᱮ ᱟᱵᱮᱱ ᱫᱚᱵᱮᱱ ᱯᱟᱹᱛᱭᱟᱹᱣᱟᱜ ᱜᱮᱭᱟ᱾
ᱵᱟᱝᱼᱟ ᱜᱚᱝᱠᱮ ᱮᱠᱫᱚᱢ ᱵᱟᱝᱼᱟ᱾
ᱦᱚᱸ ᱦᱩᱸ᱾ ᱟᱹᱞᱤᱧ ᱞᱤᱧ ᱢᱮᱱᱟ ᱚᱱᱟ ᱠᱚᱫᱚ ᱪᱮᱜ ᱦᱚᱸ ᱵᱟᱝ ᱠᱟᱱᱟ ᱦᱮᱸᱥᱮ ᱢᱤᱫᱴᱮᱡ ᱥᱚᱢᱚᱭ ᱛᱟᱦᱮᱸ ᱠᱟᱱᱟ ᱟᱨᱠᱤ ᱩᱱ ᱥᱩᱢᱚᱭ ᱫᱚ ᱱᱚᱝᱠᱟ ᱛᱟᱦᱮᱸ ᱠᱟᱱᱟ ᱡᱮ, ᱡᱟᱦᱟᱸᱭ ᱦᱚᱭᱛᱳ ᱨᱟᱸᱰᱤᱜ ᱠᱟᱱ ᱛᱟᱦᱮᱸᱱᱟ ᱥᱮ ᱪᱟᱰᱭᱤᱜ ᱠᱟᱱ ᱛᱟᱦᱮᱱᱟᱭ ᱾
ᱦᱮᱸ᱾
ᱱᱩᱝᱠᱩ ᱢᱤᱫᱴᱮᱱ ᱢᱟᱱᱮ ᱨᱚᱰᱚᱡ ᱠᱚᱪᱚᱞᱚᱱ ᱨᱮᱱᱟᱜ ᱵᱩᱫᱽᱫᱷᱤ ᱟᱨᱠᱤ᱾ ᱩᱱᱠᱩᱣᱟᱜ ᱡᱟᱦᱟᱸ ᱛᱤᱱᱟᱹᱜ ᱦᱚᱭᱛᱳ ᱡᱚᱢᱤ ᱡᱟᱭᱜᱟ ᱢᱮᱱᱟᱜᱼᱟ, ᱴᱟᱠᱟ ᱯᱚᱭᱥᱟ ᱢᱮᱱᱟᱜᱼᱟ ᱦᱮᱸᱼᱼ
ᱦᱮᱸ ᱜᱚᱝᱠᱮ᱾
ᱩᱱᱠᱩ ᱢᱤᱫᱴᱟᱹ ᱨᱚᱰᱚᱡ ᱨᱮᱱᱟᱜ ᱤᱭᱟᱹ, ᱤᱭᱟᱹ ᱨᱮᱱᱟᱜ ᱵᱩᱫᱽᱫᱷᱤ ᱟᱨ ᱠᱤ ᱚᱱᱟ ᱛᱟᱸᱦᱮ ᱠᱟᱱᱟ᱾
ᱟᱪᱷᱟ᱾
ᱦᱩᱸ, ᱱᱮᱛᱟᱨ ᱫᱚ ᱟᱞᱮ ᱥᱮᱫ ᱫᱚ ᱵᱟᱝ ᱧᱟᱢᱚᱜ ᱜᱮᱭᱟ᱾
ᱟᱹᱰᱤ ᱱᱟᱯᱟᱭ, ᱡᱮ ᱮᱠᱷᱚᱱ ᱚᱱᱟ ᱠᱚ ᱥᱚ ᱵᱟᱝ ᱟᱸᱡᱚᱢᱚᱜ ᱠᱟᱱᱟ ᱟᱹᱵᱤᱱ ᱥᱮᱜ ᱚᱱᱟᱜᱮ ᱟᱹᱰᱤ ᱢᱚᱸᱡᱽ ᱵᱩᱡᱷᱟᱹᱜ ᱠᱟᱱᱟ ᱡᱮᱼᱼ ᱟᱹᱞᱤᱧ ᱥᱮᱫ ᱦᱚᱸ ᱚᱱᱟ ᱠᱚᱫᱚ ᱟᱥᱛᱮ ᱟᱥᱛᱮ ᱪᱟᱵᱟ ᱫᱚ ᱪᱟᱵᱟ ᱦᱮᱡ ᱟᱠᱟᱱᱟ ᱠᱤᱪᱷᱩᱴᱟ ᱠᱤᱪᱷᱼᱼ ᱫᱚ ᱢᱮᱱᱟᱜ ᱜᱮᱭᱟ᱾
ᱦᱩᱸ ᱚᱱᱟ ᱫᱚ ᱛᱟᱦᱮᱸ ᱮᱠᱟᱞᱛᱮ ᱩᱪᱤᱛ ᱵᱟᱝ ᱠᱟᱱᱟ᱾ ᱠᱟᱨᱚᱱ ᱦᱩᱭᱩ ᱠᱟᱱᱟ, ᱱᱚᱣᱟ ᱫᱚ ᱦᱚᱭᱛᱳ ᱵᱮᱥᱤᱨ ᱵᱷᱟᱜᱽ ᱧᱮᱞᱚᱜ ᱠᱟᱱᱟ᱾
ᱵᱚᱭᱦᱟ ᱵᱚᱭᱦᱟ ᱵᱤᱥᱮ ᱠᱷᱟᱹᱯᱟᱹᱨᱤ ᱠᱟᱱ ᱱᱚᱣᱟ ᱫᱚ᱾
ᱦᱮᱸ ᱮᱠᱫᱚᱢ᱾
ᱵᱮᱥᱤ ᱢᱟᱱᱮ ᱮᱠᱫᱚᱢ ᱵᱮᱥᱤ ᱱᱟᱭᱤᱱᱴᱤ ᱯᱟᱨᱥᱮᱱ ᱩᱱᱠᱩ ᱜᱮ ᱵᱮᱥᱤ᱾ ᱦᱩᱸ ᱮᱴᱟᱜ ᱦᱚᱲ ᱫᱚ ᱠᱷᱩᱵ ᱠᱚᱢ ᱟᱨ ᱠᱤ
ᱦᱚᱸ
ᱚᱱᱠᱟ ᱫᱚ ᱪᱤᱠᱟ ᱦᱩᱭᱩᱜ ᱛᱟᱦᱮ ᱱᱟ ᱦᱚᱭ ᱛᱚ ᱥᱟᱵ ᱠᱟᱜ ᱢᱮ ᱢᱤᱫ ᱦᱚᱲ ᱡᱟᱦᱟᱸᱭᱼᱼ ᱴᱷᱤᱠ ᱴᱷᱟᱠ ᱜᱮ ᱦᱳᱭᱛᱳ ᱢᱮᱱᱟᱭᱟ ᱟᱨᱠᱤ ᱟᱨ ᱢᱤᱫ ᱦᱚᱲ ᱵᱚᱭᱦᱟ ᱫᱚᱭᱳ ᱨᱩᱣᱟᱹ ᱦᱟᱹᱥᱩᱜ ᱠᱟᱱᱟ ᱡᱟᱦᱟᱱᱟᱜ ᱤᱭᱟᱹ ᱛᱮᱜᱮ ᱟᱨᱠᱤ᱾
ᱩᱱᱨᱮ ᱦᱚᱭᱛᱚ ᱩᱱᱤᱭ ᱢᱮᱱᱟ ᱚ ᱩᱱᱤ ᱛᱟᱦᱮ ᱴᱷᱤᱠ ᱜᱮ ᱢᱮᱱᱟᱭᱟ ᱛᱟᱦᱮ ᱱᱩᱭ ᱜᱮᱞᱮᱭ ᱦᱩᱭᱩᱜᱼᱟ ᱛᱟᱦᱮ ᱾
ᱜᱚᱢᱠᱮ ᱛᱟᱦᱚᱞᱮ ᱢᱟᱱᱮ ᱟᱸᱡᱚᱢ ᱠᱟᱜ ᱜᱮᱭᱟ ᱵᱤᱱ ᱡᱟᱦᱟᱸᱭ ᱠᱚ ᱫᱤᱠᱷᱟ ᱠᱚ ᱦᱟᱛᱟᱣ ᱠᱟᱜ ᱜᱮᱭᱟ
ᱪᱮᱜ ᱠᱚ
ᱢᱟᱱᱮ ᱫᱤᱠᱷᱟ ᱫᱤᱠᱷᱟ ᱫᱤᱠᱷᱟ ᱠᱚ ᱵᱟᱹᱵᱤᱱ ᱟᱸᱡᱚᱢ ᱵᱟᱲᱟ ᱟᱠᱟᱜ ᱜᱮᱭᱟ ᱦᱚᱭ ᱟᱫᱚ ᱚᱱᱚ ᱚᱱᱠᱟᱱ ᱦᱚᱲ ᱠᱚᱜᱮ ᱠᱚ ᱟᱫᱚ ᱠᱚ ᱢᱮᱱᱮᱜ ᱠᱚᱣᱟ ᱡᱮ ᱟᱯᱮ ᱯᱮ ᱥᱮᱛᱟᱜ ᱵᱮᱲᱟ ᱯᱮ ᱫᱷᱩᱯ ᱯᱮ ᱫᱷᱚᱨᱟᱣ ᱫᱟ ᱥᱮ ᱫᱷᱩᱲᱟᱹᱣ ᱯᱮ ᱫᱷᱚᱨᱟᱣ ᱫᱟ
ᱦᱩᱸ
ᱚᱱᱮ ᱚᱱᱠᱟ ᱢᱮᱱ ᱠᱟᱛᱮᱫ ᱟᱨ ᱠᱤ ᱠᱤᱪᱷᱩ ᱠᱤᱪᱷᱩ ᱦᱚᱲ ᱫᱚ ᱠᱚ ᱚᱱᱠᱟ ᱰᱟᱹᱱ ᱠᱚ ᱫᱚᱥᱮᱜ ᱠᱚᱣᱟ ᱟᱨ ᱠᱤ
ᱦᱩᱸ ᱚᱱᱟ ᱫᱚ ᱮᱠᱪᱩᱭᱮᱞᱤ ᱵᱟᱝ ᱠᱟᱱᱟ ᱱᱚᱣᱟ ᱫᱚ ᱟᱵᱚ ᱥᱚᱢᱟᱡᱽ ᱞᱟᱹᱜᱤᱫ ᱢᱤᱫᱴᱮᱱ ᱪᱮᱫ ᱞᱤᱧ ᱞᱟᱹᱭᱟ ᱵᱤᱢᱟᱨ ᱠᱟᱱᱟ ᱢᱤᱫᱴᱮᱱ ᱡᱟ ᱠᱚ ᱢᱮᱛᱟᱜ ᱠᱟᱱᱟ ᱾
ᱟᱪᱷᱟ ᱟᱪᱷᱟ
ᱨᱚᱜᱽ ᱠᱟᱱᱟ ᱟᱨ ᱠᱤ ᱚᱱᱟ ᱫᱚ ᱵᱟᱲᱤᱡ ᱚᱨᱥᱚᱝ ᱢᱤᱫᱴᱮᱡ ᱠᱟᱱᱟ ᱦᱩᱸ ᱚᱱᱟ ᱧᱩᱛᱩᱢ ᱛᱮ ᱥᱮᱫᱟᱭ ᱫᱚ ᱟᱹᱰᱤ ᱦᱚᱲ ᱠᱚ ᱱᱟᱦᱟᱪᱟᱨ ᱠᱟᱜ ᱠᱚᱠᱚ ᱨᱚᱰᱚᱡ ᱠᱚᱪᱚᱞᱚᱱ ᱟᱠᱟᱫ ᱠᱚᱣᱟ ᱠᱚ, ᱢᱮᱱᱠᱷᱟᱱ ᱱᱤᱛᱚᱜ ᱦᱚᱸ
ᱱᱤᱛᱚᱜ ᱱᱚᱣᱟ ᱵᱤᱜᱟᱱᱟᱜ ᱡᱩᱜᱽ ᱨᱮᱦᱚᱸ ᱡᱩᱫᱤ ᱱᱚᱝᱠᱟ ᱟᱵᱚ ᱱᱚᱣᱟ ᱠᱚᱨᱮ ᱵᱚᱱ ᱧᱩᱨ ᱛᱟᱦᱮᱱᱟ᱾ ᱛᱟᱦᱚᱞᱮ ᱟᱫᱚ ᱵᱟᱵᱚᱱ ᱞᱟᱦᱟ ᱫᱟᱲᱮᱭᱟᱜᱼᱟ ᱟᱵᱚ ᱫᱚ᱾
ᱮᱠᱫᱚᱢ ᱮᱠᱫᱚᱢ
ᱦᱩᱸ ᱡᱚᱛᱚ ᱦᱚᱲ ᱵᱚᱱ ᱵᱩᱡᱷᱟᱹᱜᱼᱟ, ᱟᱫᱷᱟ ᱯᱟᱛᱭᱟᱣ ᱠᱟᱱᱟ ᱛᱟᱶ ᱨᱮᱦᱚᱸ ᱚᱸᱰᱮᱜᱮᱢ ᱪᱮᱫᱟᱜ ᱵᱚᱱ ᱯᱟᱸᱜᱟᱭᱟ, ᱚᱱᱟ ᱵᱟᱞᱤᱧ ᱵᱩᱡᱽ ᱫᱟᱲᱭᱟᱜ ᱠᱟᱱᱟ
ᱦᱮᱸ ᱟᱹᱞᱤᱧ ᱦᱚᱸ ᱵᱟᱹᱞᱤᱧ ᱵᱩᱡ ᱫᱟᱲᱮᱭᱟᱜ ᱠᱟᱱᱟ, ᱠᱤᱱᱛᱩ ᱮᱱᱛᱮ ᱨᱮᱦᱚᱸ ᱚᱱᱟ ᱪᱮᱫᱟᱜ ᱵᱚᱱ ᱯᱟᱸᱡᱟᱭ ᱜᱮᱭᱟ
ᱚᱱᱟ ᱜᱮᱛᱚ ᱵᱟᱲᱟᱭ ᱟᱵᱚᱱ ᱚᱱᱟ ᱫᱚ ᱟᱸᱫᱷᱟ ᱯᱟᱹᱛᱤᱭᱟᱹᱣ ᱟᱠᱟᱱᱟ
ᱦᱮᱸ ᱠᱤᱱᱛᱩ ᱧᱮᱞ ᱵᱤᱱ? ᱟᱹᱵᱤᱱ ᱟᱹᱵᱤᱱ ᱦᱚᱭᱛᱚ ᱧᱮᱞ ᱵᱤᱱ ᱟᱵᱤᱱ ᱦᱚᱭᱛᱚ ᱦᱤᱛᱚᱜ ᱧᱮᱞ ᱵᱤᱱ ᱱᱤᱛᱚᱜ ᱟᱞᱤᱧ ᱴᱷᱮᱱ ᱵᱤᱱ ᱞᱟᱹᱭ ᱢᱟᱱᱮ ᱢᱟᱱᱮ ᱟᱸᱫᱷᱟ ᱯᱟᱹᱛᱭᱟᱹᱣ ᱟᱫᱚ ᱛᱚᱠᱷᱚᱱ ᱚᱸᱰᱮ ᱡᱩᱫᱤ ᱯᱟᱸᱪ ᱡᱚᱱ ᱥᱮ ᱪᱷᱚ ᱡᱚᱱ ᱡᱩᱫᱤ ᱠᱚ ᱞᱟᱹᱭᱟ ᱾ ᱡᱮ ᱚᱱᱟ ᱥᱟᱹᱨᱤ ᱠᱟᱛᱷᱟ ᱠᱟᱱᱟ ᱚᱱᱟ ᱛᱟᱞᱟᱨᱮ ᱮᱠᱤ ᱟᱹᱵᱤᱱ ᱡᱟᱦᱟᱱᱟᱜ ᱵᱤᱱ ᱞᱟᱹᱭ ᱫᱟᱲᱮᱜ-ᱟ᱾
ᱵᱟᱝ ᱚᱱᱟ ᱦᱚᱸ ᱢᱤᱜᱴᱮᱜ ᱵᱮᱯᱟᱨ ᱠᱟᱱᱟ ᱫᱚᱞ ᱵᱷᱟᱨᱤ ᱢᱤᱜᱴᱮᱜ ᱵᱮᱯᱟᱨ ᱠᱟᱱᱟ᱾
ᱦᱚᱸᱭ᱾
ᱦᱩᱸ ᱢᱟᱵᱮᱱ ᱮᱥᱠᱟᱨ ᱫᱚ ᱵᱟᱵᱮᱱ ᱡᱳᱲ ᱫᱟᱲᱮᱜ-ᱟ᱾ ᱟᱛᱳ ᱨᱮ ᱟᱰᱤ ᱥᱚᱢᱚᱭ ᱚᱱᱠᱟ ᱦᱩᱭᱩᱜ ᱛᱟᱦᱮᱱᱟ᱾ ᱦᱩᱸ ᱚᱱᱟ ᱡᱤᱱᱤᱥ ᱟᱵᱮᱱ ᱦᱚᱭᱛᱳ ᱵᱟᱵᱮᱱ ᱥᱟᱯᱚᱴᱟᱜ ᱠᱟᱱᱟ ᱠᱤᱱ ᱛᱩ ᱚᱱᱛᱮ ᱨᱮ ᱢᱮᱱᱟᱜ ᱠᱚᱣᱟ ᱢᱟᱱᱮ ᱵᱤᱥᱤᱨ ᱵᱷᱟᱜ ᱦᱚᱲ ᱠᱚ ᱚᱱᱟ ᱠᱚ ᱥᱟᱯᱚᱴᱟ ᱛᱟᱞᱦᱮ ᱟᱵᱮᱱᱟᱜ ᱠᱟᱛᱷᱟ ᱫᱚ ᱵᱟᱝ ᱪᱟᱞᱟᱣ ᱞᱮᱱᱟ ᱩᱱ ᱫᱚ᱾
ᱦᱮᱸ ᱮᱠᱫᱚᱢ ᱚᱸᱰᱮ ᱫᱚ ᱠᱟᱛᱷᱟ ᱫᱚ ᱟᱵᱤᱱᱟᱜ ᱫᱚ ᱵᱟᱝ ᱡᱤᱛᱠᱟᱹᱨ ᱞᱮᱱᱟ᱾
ᱦᱩᱸ᱾ ᱚᱱᱟ ᱜᱮᱛᱚ᱾ ᱦᱩᱸ ᱱᱤᱛᱚᱜ ᱦᱚᱸ ᱦᱚᱲ ᱪᱮᱫᱟᱜ ᱵᱟᱠᱚ ᱵᱩᱡᱽ ᱫᱟᱲᱮᱜ ᱠᱟᱱᱟ, ᱚᱱᱟ ᱜᱮᱞᱤᱧ ᱪᱤᱱᱛᱟᱹᱭᱫᱟ ᱟᱹᱞᱤᱧ ᱦᱚᱸ ᱾
ᱛᱟᱦᱞᱮ ᱟᱹᱵᱤᱱᱟᱜ᱾ ᱚᱲᱟᱜ ᱨᱮ ᱛᱟᱦᱞᱮ ᱛᱟᱯᱟᱢ ᱠᱷᱟᱹᱯᱟᱹᱨᱤ ᱚᱱᱠᱟᱱ ᱵᱤᱪᱟᱹᱨ ᱟᱪᱟᱨ ᱠᱚ ᱦᱳᱭ ᱵᱟᱲᱟ ᱟᱠᱟᱱ ᱜᱮᱭᱟ ᱥᱮ᱾
ᱦᱩᱸ ᱚᱱᱠᱟᱱᱟᱜ ᱫᱚ ᱚᱲᱟᱜ ᱨᱮᱫᱚ ᱵᱟᱝ ᱦᱩᱭ ᱠᱟᱱᱟ᱾
ᱟᱪᱪᱷᱟ ᱜᱚᱢᱠᱮ᱾
ᱦᱩᱸ᱾ ᱦᱩᱸ ᱚᱱᱟ ᱠᱷᱚᱱ ᱛᱚ ᱦᱩᱭ ᱞᱮᱱᱠᱷᱟᱡ ᱱᱤᱛᱚᱜ ᱦᱳᱭᱛᱳ ᱦᱚᱲᱠᱚ ᱞᱟᱹᱭ ᱵᱩᱡᱷᱟᱹ ᱦᱩᱭ ᱠᱚᱜ-ᱟ ᱟᱨᱠᱤ᱾
ᱟᱪᱪᱷᱟ ᱜᱚᱢᱠᱮ ᱵᱩᱡᱽ᱾
ᱩᱸ ᱟᱹᱰᱤ ᱦᱚᱲᱜᱮ ᱱᱤᱛᱚᱜ ᱵᱟᱠᱚ ᱵᱩᱡᱽ-ᱟ᱾
ᱦᱮᱸ ᱟᱹᱰᱤ ᱦᱚᱲ ᱜᱮ ᱵᱟᱝᱠᱚ ᱵᱩᱡᱷᱟᱹᱣ ᱜᱮᱭᱟ᱾
ᱦᱩᱸ᱾ ᱦᱩᱸ᱾
ᱦᱮᱸ ᱜᱚᱢᱠᱮ ᱟᱹᱵᱤᱱ ᱥᱮᱜ ᱫᱚ ᱚᱱᱟ ᱠᱚ ᱥᱚᱵᱽ ᱵᱟᱝ ᱟᱸᱡᱚᱢᱚᱜ ᱠᱟᱱᱛᱮ᱾
ᱦᱩᱸ᱾
ᱟᱹᱰᱤ ᱱᱟᱯᱟᱭ ᱵᱩᱡᱷᱟᱹᱜ ᱠᱟᱱᱟ ᱠᱤᱱᱛᱩ ᱟᱞᱤᱧ ᱥᱮᱫ᱾ ᱫᱚ ᱢᱤᱜ ᱵᱟᱨ ᱟᱸᱡᱚᱢᱚᱜ ᱠᱟᱱᱛᱮ ᱠᱟᱹᱴᱤᱡ ᱠᱷᱟᱨᱟᱯ ᱵᱩᱡᱷᱟᱹᱜ ᱠᱟᱱᱟ᱾ ᱢᱟᱱᱮ ᱚᱲᱟᱜ ᱠᱷᱚᱱ ᱥᱮ ᱟᱛᱳ ᱠᱷᱚᱱ ᱳᱰᱳᱠ ᱦᱚᱸ ᱠᱟᱹᱴᱤᱡ ᱵᱚᱛᱚᱨᱟᱱᱟ ᱜᱮ ᱵᱩᱡᱷ
ᱩᱸ᱾
ᱵᱟᱹᱵᱩ ᱾
ᱩᱸ᱾
ᱚᱝᱠᱟ ᱵᱮᱯᱟᱨ ᱟᱨᱠᱤ᱾
ᱦᱮᱸ᱾
ᱟᱫᱚ ᱱᱤᱡᱮ ᱥᱚᱵ ᱫᱚ ᱟᱫᱚ ᱚᱱᱟ ᱠᱚ ᱥᱚᱵ ᱫᱚ ᱩᱱᱟᱹᱜ ᱵᱟᱢ ᱵᱟᱢ ᱮᱞᱟᱣᱟᱜ ᱜᱮᱭᱟ᱾
ᱦᱩᱸ ᱦᱩᱸ᱾
ᱟᱫᱚ ᱮᱱᱛᱮ ᱨᱮᱦᱚᱸ ᱟᱫᱚ ᱜᱚ ᱵᱟᱵᱟ ᱡᱚᱠᱷᱚᱱ ᱠᱚ ᱞᱟᱹᱭ ᱫᱟ ᱢᱟᱨᱟᱝ ᱦᱚᱲ᱾
ᱡᱚᱠᱷᱚᱱ ᱞᱟᱹᱭ ᱞᱮᱠᱷᱟᱡ ᱫᱚ ᱮᱠᱴᱩ ᱤᱭᱟᱹ ᱫᱚ ᱵᱩᱡᱩᱜ ᱜᱮᱭᱟ ᱟᱫᱚ ᱵᱟᱢ ᱵᱤᱥᱟᱹᱥᱟᱜ ᱨᱮᱦᱚᱸ᱾ ᱡᱚᱠᱷᱚᱱ ᱠᱚ ᱟᱢ ᱠᱚ ᱞᱟᱹᱭ ᱡᱚᱥ ᱟᱢᱟ ᱛᱟᱦᱞᱮ᱾ ᱴᱩ ᱠᱷᱟᱨᱯ ᱮᱢ ᱵᱩᱡᱽ ᱜᱮᱭᱟ ᱢᱟᱱᱮ ᱮᱠᱴᱩ ᱵᱚᱛᱚᱨ ᱧᱚᱜ ᱮᱢ ᱵᱩᱡᱷᱟᱹᱣ ᱜᱮᱭᱟ ᱚᱱᱟ ᱫᱚ᱾
ᱮᱠᱫᱚᱢ᱾
ᱵᱟᱢ ᱯᱟᱹᱛᱭᱟᱹᱣᱟᱜ ᱨᱮᱦᱚᱸ᱾
ᱦᱮᱸ᱾
ᱩᱸ᱾ ᱦᱩᱸ᱾
ᱚᱱᱟᱜᱮ ᱜᱚᱢᱠᱮ ᱟᱹᱵᱤᱱᱟᱜ ᱡᱟᱭᱦᱳᱠ ᱚᱱᱟ ᱠᱚ ᱠᱟᱛ